ᱡᱚᱦᱟᱨ ᱜᱮ᱾
ᱡᱚᱦᱟᱨ ᱜᱮ, ᱛᱚᱵᱮ ᱪᱮᱫ ᱠᱚ ᱦᱮᱸ ᱱᱟᱯᱟᱭ ᱵᱟᱲᱟ ᱜᱮ ᱦᱟᱸᱜ᱾ ᱪᱮᱫ-ᱪᱮᱫ ᱮᱢ ᱪᱤᱠᱟᱹ ᱵᱟᱲᱟᱭᱮᱫᱟ ᱛᱚᱵᱮ?
ᱪᱮᱫ ᱦᱚᱸ ᱵᱟᱝ ᱱᱚᱜᱚᱭ ᱱᱤᱛᱚᱜ ᱢᱟᱧ ᱡᱤᱨᱟᱹᱣ ᱵᱟᱲᱟ ᱟᱠᱟᱱ ᱡᱤᱨᱟᱹᱣ ᱦᱩᱭᱩ ᱟᱠᱟᱱᱟ᱾
ᱟᱪᱪᱷᱟ, ᱟᱪᱪᱷᱟ᱾
ᱟᱯᱮ ᱜᱮ ᱪᱮᱫ ᱠᱚᱯᱮ ᱪᱤᱠᱟᱹ ᱵᱟᱲᱟᱭ ᱫᱟ?
ᱟᱞᱮ-ᱟᱞᱮ ᱦᱚᱸ ᱚᱱᱠᱟᱟᱜ ᱜᱮ ᱡᱤᱨᱟᱹᱣ ᱵᱟᱲᱟ ᱦᱩᱭ ᱠᱟᱱᱟ ᱦᱟᱸᱜ ᱱᱤᱛ ᱫᱚ ᱦᱟᱸᱜ᱾
ᱟᱪᱪᱷᱟ᱾
ᱦᱳᱭ, ᱦᱳᱭ᱾
ᱠᱚᱯᱮ ᱡᱚᱢ ᱵᱟᱲᱟ ᱠᱮᱜ-ᱟ?
ᱫᱟᱠᱟ ᱠᱚᱫᱚ ᱦᱟᱸᱜ ᱡᱚᱢ ᱵᱟᱲᱟ ᱦᱩᱭ ᱥᱟᱹᱛ ᱮᱱᱟ᱾ ᱟᱯᱮ ᱠᱚᱜᱮ ᱦᱟᱸᱜ?
ᱟᱹᱣᱨᱤ ᱞᱮ ᱡᱚᱢᱟ ᱟᱞᱮ ᱫᱚ ᱵᱟᱞᱮ ᱡᱚᱢ ᱠᱟᱜᱼᱟ᱾
ᱟᱪᱪᱷᱟ ᱤᱥᱤᱱ ᱵᱟᱥᱟᱝ ᱠᱚ ᱦᱩᱭᱱᱟ ᱛᱚᱵᱮ ᱦᱟᱝ?
ᱦᱮᱸ ᱦᱩᱭᱩᱜ ᱠᱟᱱᱟ᱾
ᱟᱪᱪᱷᱟ, ᱟᱪᱪᱷᱟ᱾
ᱢᱮᱱ ᱫᱟᱹᱧ ᱵᱚᱭᱦᱟ ᱟᱯᱮ ᱥᱮᱫ ᱪᱮᱫ ᱞᱮᱠᱟ ᱫᱟᱜ ᱵᱟᱲᱟᱭ ᱫᱟ ᱥᱮ ᱵᱟᱝ?
ᱟᱪᱪᱷᱟ ᱟᱞᱮ ᱥᱮᱫ ᱫᱚ ᱦᱟᱸᱜ ᱛᱮᱦᱤᱧ ᱫᱚ ᱦᱟᱸᱜ ᱨᱤᱢᱤᱞ ᱫᱚ ᱨᱤᱢᱤᱞ ᱵᱟᱲᱟ ᱠᱟᱜ ᱟᱭ ᱦᱟᱸᱜ ᱥᱮ ᱫᱟᱜᱟᱭ ᱥᱮ ᱵᱟᱝ ᱦᱟᱸᱜ᱾ ᱱᱚᱣᱟ ᱫᱚ ᱤᱱᱟᱹᱜ ᱵᱟᱝ ᱞᱟᱹᱭ ᱫᱟᱲᱤ ᱦᱩᱭᱩᱜ ᱠᱟᱱᱟ ᱥᱮ ᱫᱟᱜ ᱫᱚ ᱡᱟᱹᱱᱤᱡ ᱫᱟᱜ ᱜᱮᱭᱟ ᱦᱟᱸᱜ᱾
ᱟᱪᱪᱷᱟ᱾
ᱟᱯᱮ ᱠᱚ ᱥᱮᱫ ᱜᱮ ᱪᱮᱫ ᱞᱮᱠᱟ ᱵᱟᱝ?
ᱟᱞᱮ ᱥᱮᱫ ᱦᱚᱸ ᱛᱤᱱ ᱫᱚ ᱵᱟᱭ ᱫᱟᱜ ᱟᱠᱟᱜᱼᱟ ᱦᱚᱞᱟ ᱜᱮ ᱠᱟᱡᱟᱠ ᱫᱟᱜ ᱵᱟᱲᱟ ᱠᱮᱜᱼᱟ᱾
ᱟᱪᱪᱷᱟ᱾ ᱟᱞᱮ ᱫᱚ ᱦᱚᱞᱟ ᱫᱚ ᱦᱟᱸᱜ ᱵᱟᱭ ᱫᱟᱜ ᱠᱟᱫᱟ ᱦᱚᱞᱟ ᱫᱚ ᱦᱟᱸᱜ ᱴᱷᱤᱠ ᱛᱮ ᱥᱤᱛᱩᱝ ᱠᱮᱫᱟ᱾ ᱦᱚᱞᱟ ᱢᱟᱫᱷᱮᱨ ᱠᱷᱚᱱ ᱫᱚ ᱴᱷᱤᱠ ᱛᱮᱜᱮᱭ ᱥᱤᱛᱩᱝ ᱠᱮᱫᱟ ᱟᱫᱚ ᱛᱤᱦᱤᱧ ᱫᱚ ᱦᱟᱸᱜ ᱟᱹᱭᱩᱵ ᱮ ᱫᱟᱜ ᱜᱮᱫ ᱠᱷᱟᱹᱛᱤᱨ ᱛᱮ ᱛᱮᱦᱤᱧ ᱦᱚᱭ ᱫᱟᱜᱟ ᱥᱮ ᱪᱮᱫ᱾
ᱟᱪᱪᱷᱟ᱾
ᱟᱪᱪᱷᱟ ᱦᱩᱲᱩ ᱨᱚᱦᱚᱭ ᱠᱚᱫᱚ ᱦᱩᱭ ᱵᱟᱲᱟᱭᱱᱟ ᱥᱮ ᱵᱟᱝ?
ᱦᱳᱲᱩ ᱨᱚᱦᱚᱭ ᱠᱚᱫᱚ ᱱᱚᱜᱼᱚᱭ ᱮᱦᱚᱵᱚᱜ ᱠᱟᱱᱟ᱾
ᱟᱪᱪᱷᱟ ᱟᱞᱮ ᱫᱚ ᱦᱟᱸᱜ ᱵᱟᱞᱮ ᱥᱤ ᱵᱟᱲᱟ ᱠᱚᱫᱚ ᱦᱩᱭᱮᱱᱟ ᱢᱮᱱᱠᱷᱟᱱ ᱨᱚᱦᱚᱭ ᱫᱚ ᱮᱛᱚᱦᱚᱵ ᱫᱚ ᱵᱟᱝ ᱦᱩᱭ ᱟᱠᱟᱱᱟ ᱦᱟᱸᱜ᱾
ᱟᱞᱮ ᱥᱮᱱ ᱫᱚ ᱱᱚᱜᱼᱚᱭ ᱫᱟᱜ ᱠᱮᱜᱼᱟ ᱦᱚᱞᱟ ᱢᱟᱸᱫᱮᱨ ᱜᱮᱼᱟ ᱱᱚᱜᱼᱚᱭ ᱞᱟᱦᱟ ᱧᱚᱜ ᱠᱷᱚᱱᱜᱮ ᱠᱩ ᱥᱤ ᱤᱫᱤᱣᱠᱟᱫ ᱛᱟᱦᱮᱱᱟ ᱥᱮ ᱥᱤᱛᱩᱝ ᱫᱤᱱ ᱨᱮ᱾
ᱟᱪᱪᱷᱟ, ᱟᱪᱪᱷᱟ᱾
ᱚᱱᱟ ᱤᱭᱟᱹᱛᱮ ᱫᱟᱜ ᱥᱟᱶᱛᱮ ᱦᱩᱲᱩ ᱨᱮᱦᱚᱭ ᱠᱚ ᱥᱟᱹᱫᱱᱟ ᱟᱨ ᱜᱟᱹᱪᱷᱤ ᱠᱚᱢᱟ ᱞᱟᱹᱴᱩ ᱠᱟᱱ ᱛᱟᱦᱮᱱᱟ᱾
ᱟᱪᱪᱷᱟ, ᱟᱪᱪᱷᱟ ᱟᱞᱮ ᱠᱚᱥᱮᱫ ᱫᱚ ᱞᱟᱦᱟ ᱞᱟᱦᱟᱛᱮ ᱫᱟᱜ ᱵᱟᱲᱟ ᱠᱮᱫᱟ ᱟᱫᱷᱚᱢ ᱠᱚᱫᱚ ᱠᱚ ᱨᱚᱦᱚᱭ ᱠᱮᱫᱟ᱾ ᱢᱮᱱᱠᱷᱟᱱ ᱟᱞᱮ ᱫᱚ ᱦᱟᱸᱜ ᱵᱟᱞᱮ ᱨᱚᱦᱚᱭ ᱯᱟᱲᱟᱣ ᱞᱮᱱᱟ᱾ ᱫᱟᱜ ᱥᱤ ᱤᱱᱟᱹᱜ ᱛᱮ ᱜᱟᱹᱪᱷᱤ ᱠᱚ ᱵᱟᱝ ᱫᱟᱨᱮ ᱵᱟᱲᱟᱣ ᱟᱠᱟᱱ᱾ ᱛᱟᱸᱦᱮᱱᱟ ᱤᱱ ᱡᱚᱠᱷᱚᱡ ᱫᱚ ᱱᱤᱛ ᱫᱟᱜ ᱞᱮᱠᱷᱟᱡ ᱫᱚ ᱨᱚᱦᱚᱭ ᱮᱛᱚᱦᱚᱵ ᱦᱩᱭᱩᱜ-ᱟ᱾
ᱟᱨ ᱮᱴᱟᱜ ᱠᱚ ᱠᱷᱮᱛᱤ ᱠᱚᱫᱚ ᱵᱟᱝ ᱦᱩᱭᱩᱜ ᱠᱟᱱᱟ?
ᱮᱴᱟᱜ ᱠᱷᱮᱛᱤ ᱠᱚᱦᱚᱸ ᱦᱩᱭᱩᱜ ᱠᱟᱱ ᱜᱮᱭᱟ ᱟᱞᱮ ᱥᱮᱫ ᱫᱚ ᱟᱫᱚ ᱱᱤᱛᱚᱜ ᱫᱚ ᱚᱱᱟ ᱨᱟᱦᱮᱲ ᱠᱚᱜᱮ ᱠᱚ ᱪᱟᱥᱮᱜ-ᱟ ᱨᱟᱦᱮᱲ
ᱟᱪᱪᱷᱟ᱾
ᱟᱨᱚ ᱡᱚᱸᱰᱨᱟ ᱠᱚᱠᱚ ᱮᱨ ᱠᱟᱜ-ᱟ ᱱᱤᱛᱚᱜ ᱫᱚ ᱯᱩ ᱵᱟᱲᱟ ᱠᱮᱫᱟ ᱠᱚ ᱟᱵᱟᱨ ᱯᱩ ᱥᱟᱹᱛ ᱠᱮᱫᱟ ᱠᱚ ᱥᱮ ᱱᱤᱛᱚᱜ ᱫᱚ᱾
ᱟᱪᱪᱷᱟ ᱟᱪᱪᱷᱟ᱾ ᱟᱞᱮ ᱠᱚ ᱥᱮᱫ ᱫᱚ ᱦᱟᱸᱜ ᱡᱚᱸᱰᱨᱟ ᱫᱚ ᱵᱟᱠᱚ ᱮᱨ ᱟᱠᱟᱫᱟ᱾ ᱢᱮᱱᱠᱷᱟᱱ ᱚᱱᱟ ᱯᱟᱴ ᱠᱚ ᱪᱟᱥ ᱵᱟᱲᱟᱣ ᱠᱟᱫᱟ ᱚᱱᱟ ᱠᱚᱠᱚ ᱜᱮᱫ ᱵᱟᱲᱟᱭᱮᱫ ᱠᱟᱱᱟ ᱟᱨ
ᱟᱯᱮ ᱥᱮᱱ ᱫᱚ ᱟᱯᱮ ᱥᱮᱱ ᱫᱚ ᱡᱟᱹᱥᱛᱤ ᱜᱮ ᱯᱟᱴ ᱠᱚ ᱪᱟᱥᱟ ᱦᱟᱝ?
ᱦᱳᱭ ᱦᱳᱭ ᱮᱠᱫᱚᱢ ᱯᱟᱴ ᱢᱮᱱᱟᱜ-ᱟ ᱥᱟᱶᱛᱮ ᱡᱟᱝᱞᱤ ᱠᱚ ᱮᱨᱟ᱾ ᱵᱟᱨᱭᱟ ᱫᱚ ᱦᱟᱸᱜ ᱮᱠᱫᱚᱢ, ᱦᱳᱭ᱾
ᱦᱮᱸ᱾
ᱥᱟᱶᱛᱮ ᱱᱚᱛᱮ ᱫᱚ ᱦᱟᱸᱜ ᱡᱟᱹᱥᱛᱤ ᱵᱟᱜᱟᱱ ᱢᱮᱱ ᱞᱮᱠᱷᱟᱱ ᱫᱚ ᱱᱚᱛᱮ ᱫᱚ ᱦᱟᱸᱜ ᱠᱟᱭᱨᱟ ᱠᱚ ᱤᱭᱟᱹᱭᱮᱫᱟ᱾ ᱠᱟᱭᱨᱟ ᱵᱟᱜᱟᱱ ᱫᱟᱠᱚ ᱟᱨ ᱜᱩᱣᱟᱹ, ᱟᱨ ᱥᱟᱶᱛᱮ ᱱᱚᱛᱮ ᱫᱚ ᱦᱟᱸᱜ ᱮᱸᱻ ᱪᱮᱫ ᱠᱚ ᱢᱮᱛᱟᱜ, ᱮᱸᱻ ᱪᱮᱫ ᱠᱚ ᱢᱮᱛᱟᱜ-ᱟ ᱚᱱᱟ ᱫᱚ? ᱢᱟᱫ ᱠᱚ ᱨᱚᱦᱚᱭᱮᱫ ᱠᱟᱱᱟ ᱦᱟᱸᱜ ᱱᱚᱛᱮ ᱫᱚ᱾
ᱟᱪᱪᱷᱟ᱾
ᱟᱯᱮ ᱠᱚᱥᱮᱫ ᱵᱟᱝ ᱪᱮᱫ ᱞᱮᱠᱟ?
ᱟᱞᱮ ᱥᱮᱱ ᱫᱚ ᱱᱚᱜ-ᱚᱭ ᱟᱞᱮ ᱥᱮᱱ ᱫᱚ ᱡᱟᱹᱥᱛᱤ ᱫᱚ ᱩᱞ ᱫᱟᱨᱮ ᱠᱚ ᱢᱮᱱᱟᱜ ᱠᱟᱜ-ᱟ, ᱵᱟᱜᱟᱱ ᱠᱚ ᱢᱮᱱᱟᱜ ᱠᱟᱜ-ᱟ ᱟᱨ ᱠᱟᱱᱴᱷᱟᱲ ᱫᱟᱨᱮ ᱠᱚ ᱢᱮᱱᱟᱜ ᱟᱠᱟᱜ-ᱟ, ᱡᱚᱢ ᱡᱤᱱᱤᱥ ᱠᱚᱫᱚ ᱚᱱᱮ ᱚᱱᱟ ᱠᱚᱜᱮ ᱢᱮᱱᱟᱜ ᱟᱠᱟᱜ-ᱟ ᱟᱨᱦᱚᱸ ᱮᱢᱟᱱ ᱛᱮᱭᱟᱜ ᱪᱮᱫ ᱠᱚᱪᱚᱝ ᱦᱟᱱᱟ ᱱᱟᱣᱟ ᱢᱮᱱᱟᱜ ᱠᱟᱫᱟ ᱟᱨ ᱱᱤᱛᱚᱜ ᱫᱚ ᱪᱟᱥᱚᱜ ᱫᱚ ᱦᱟᱱᱮ ᱜᱮᱞᱮ ᱪᱟᱥ ᱠᱟᱱᱟ ᱨᱟᱦᱮᱲ ᱠᱚᱠᱚ ᱮᱨ ᱵᱟᱲᱟᱭᱮᱫᱟ ᱡᱚᱸᱰᱨᱟ ᱠᱚ ᱱᱤᱛᱚᱜ ᱢᱟᱠᱚ ᱯᱩ ᱥᱟᱹᱛ ᱫᱟ ᱯᱟᱥᱮᱜ ᱦᱚᱲ ᱡᱚᱛᱚ ᱦᱚᱲ ᱜᱮ ᱜᱚᱰᱟ ᱠᱚᱨᱮ ᱫᱚ ᱜᱚᱰᱟ ᱠᱚᱨᱮ ᱫᱚ ᱨᱟᱦᱮᱲ ᱠᱚᱜᱮᱞᱮ ᱪᱟᱥᱟ᱾
ᱟᱪᱪᱷᱟ ᱟᱪᱪᱷᱟ᱾
ᱨᱟᱦᱮᱲ, ᱦᱚᱲᱮᱡ
ᱦᱚᱸ᱾
ᱟᱞᱮ ᱠᱚ ᱥᱮᱫ ᱫᱚ ᱨᱟᱦᱮᱲ ᱫᱚ ᱦᱟᱸᱜ ᱩᱱᱟᱹᱜ ᱡᱟᱹᱥᱛᱤ ᱫᱚ ᱵᱟᱠᱚ ᱨᱚᱦᱚᱭᱮᱫᱟ ᱢᱮᱱᱠᱷᱟᱱ ᱟᱫᱷᱚᱢ ᱡᱟᱜᱜᱟ ᱨᱮᱫᱚ ᱠᱚ ᱨᱚᱦᱚᱭᱮᱜ ᱠᱟᱱ ᱜᱮᱭᱟ ᱠᱚᱢ ᱜᱮ᱾ ᱠᱚᱢ ᱜᱮ ᱱᱚᱛᱮ ᱫᱚ ᱦᱟᱸᱜ ᱠᱚ ᱤᱭᱟᱹᱭᱮᱫᱟ ᱢᱮᱱ ᱢᱮᱱ ᱢᱮᱱᱠᱷᱟᱱ ᱱᱚᱛᱮ ᱫᱚ ᱡᱚᱠᱷᱚᱱ ᱡᱟᱹᱥᱛᱤ ᱫᱚ ᱦᱟᱸᱜ ᱤᱭᱟᱹᱭ ᱫᱟᱠᱚ ᱵᱟᱜᱟᱱ ᱫᱚᱠᱩ ᱪᱟ ᱠᱩ ᱵᱟᱜᱟᱱᱫᱟ ᱥᱟᱶᱛᱮ ᱜᱩᱣᱟᱹ᱾
ᱜᱩᱣᱟᱹ ᱜᱩᱣᱟᱹ᱾
ᱚᱱᱟ ᱪᱟ ᱟᱨ ᱜᱩᱣᱟᱹ ᱫᱚ ᱮᱠᱫᱚᱢ ᱛᱟᱦᱮᱱ ᱠᱟᱱᱟ ᱢᱟᱱᱮ ᱞᱟᱹᱴᱩ ᱞᱟᱹᱴᱩ ᱵᱟᱜᱟᱱ᱾ ᱥᱟᱶᱛᱮ ᱠᱟᱭᱨᱟ ᱦᱚᱸᱠᱚ ᱵᱟᱜᱟᱱ ᱮᱫᱟ᱾
ᱠᱟᱭᱨᱟ᱾
ᱦᱳᱭ ᱦᱳᱭ᱾
ᱟᱯᱮ ᱫᱚ ᱛᱟᱦᱞᱮ ᱟᱥᱟᱢ ᱥᱮᱫ ᱯᱮ ᱯᱟᱲᱟᱜ ᱠᱟᱱᱟ ᱥᱮ ᱪᱮᱫ?
ᱦᱳᱭ ᱦᱳᱭ ᱮᱠᱫᱚᱢ ᱢᱮᱱᱠᱷᱟᱱ ᱜᱚᱝᱠᱮ, ᱱᱚᱣᱟ ᱮᱯ ᱨᱮᱫᱚ ᱦᱟᱸᱜ ᱮᱸ ᱪᱮᱫ ᱠᱚ ᱢᱮᱛᱟᱜᱼᱟ ᱯᱚᱱᱚᱛ ᱧᱩᱛ ᱧᱩᱛᱩᱢ ᱞᱟᱹᱭ ᱫᱚ ᱦᱟᱸᱜ ᱵᱟᱨᱟᱱ ᱜᱮᱭᱟ ᱵᱚᱞᱮ᱾
ᱦᱚᱸ ᱦᱚᱸ ᱦᱚᱸ ᱟᱪᱪᱷᱟ ᱴᱷᱤ ᱜᱤᱭᱟ ᱦᱮᱸ᱾
ᱟᱪᱪᱷᱟ ᱟᱯᱮ ᱥᱮᱫ ᱫᱚ ᱩᱞ ᱡᱟᱹᱥᱛᱤᱜ ᱠᱟᱱᱟ ᱥᱮ?
ᱦᱮᱸ ᱟᱞᱮ ᱥᱮᱱ ᱫᱚ ᱥᱟᱨᱡᱚᱢ ᱫᱟᱨᱮ ᱢᱮᱱᱟᱜ ᱟᱠᱟᱜᱼᱟ ᱟᱹᱰᱤ ᱡᱟᱹᱥᱛᱤ ᱥᱟᱨᱡᱚᱢ ᱵᱟᱜᱟᱱ᱾
ᱟᱪᱪᱷᱟ ᱟᱪᱪᱷᱟ, ᱟᱪᱪᱷᱟ ᱟᱯᱮ ᱥᱮᱫ ᱫᱚ ᱢᱟᱛᱠᱚᱢ ᱢᱮᱱᱟᱜᱼᱟ ᱥᱮ ᱵᱟᱝ?
ᱦᱮᱸ ᱦᱮᱸ ᱢᱟᱛᱠᱚᱢ ᱠᱚ ᱢᱮᱱᱟᱜ ᱟᱠᱟᱜᱼᱟ ᱥᱟᱨᱡᱚᱢ ᱵᱟᱜᱟᱱ ᱢᱮᱱᱟᱜ ᱟᱠᱟᱟᱜᱼᱟ ᱤᱱᱟᱹᱜ ᱨᱮᱜᱮ ᱦᱟᱸᱜ ᱢᱟ ᱟᱵᱮᱱ ᱴᱷᱤᱼᱼ ᱠᱟᱹ ᱧᱟᱢᱟ ᱡᱟᱭᱜᱟ ᱥᱟᱨᱡᱚᱢ ᱢᱮᱱᱟᱜ ᱠᱟᱜᱼᱟ ᱟᱹᱰᱤ ᱡᱟᱹᱥᱛᱤ ᱜᱤ ᱟᱨᱚ ᱢᱟᱛᱠᱚᱢ ᱫᱟᱨᱮ ᱠᱚ ᱢᱤᱱᱟᱜ ᱵᱟᱲᱟᱣ ᱟᱠᱟᱟᱜᱼᱟ᱾ ᱵᱩᱨᱩ ᱦᱮᱸ᱾
ᱟ ᱟᱪᱪᱷᱟ ᱟᱪᱪᱷᱟ᱾ ᱟᱪᱪᱷᱟ ᱛᱚᱵᱮ ᱟᱵᱮᱱ ᱫᱚ ᱦᱟᱸᱜ ᱞᱩᱜᱩ ᱵᱩᱨᱩ ᱫᱚᱵᱮᱱ ᱪᱟᱞᱟᱣ ᱠᱟᱱᱟ ᱥᱮ ᱵᱟᱝ?
ᱞᱩᱜᱩ ᱵᱩᱨᱩ ᱫᱚ ᱵᱟᱹᱞᱤᱧ ᱥᱮᱱ ᱵᱟᱲᱟᱣ ᱠᱟᱱᱟ᱾ ᱟᱸᱡᱚᱢ ᱫᱚᱞᱤᱧ ᱟᱸᱡᱚᱢ ᱵᱟᱲᱟᱣ ᱠᱟᱜᱼᱟ᱾
ᱟᱪᱪᱷᱟ ᱟᱪᱪᱷᱟ᱾ ᱟᱹᱞᱤᱧ ᱫᱚ ᱵᱟᱹᱞᱤᱧ ᱪᱟᱞᱟᱣ ᱥᱮᱴᱮᱨ ᱵᱟᱲᱟᱣ ᱠᱟᱱᱟ ᱦᱟᱸᱜ ᱞᱩᱜᱩ ᱵᱩᱨᱩ᱾
ᱩᱸ ᱟᱯᱮ ᱫᱚ ᱦᱮᱸ ᱟᱯᱮ ᱫᱚᱯᱮ ᱥᱟᱺᱜᱤᱧ ᱧᱚᱜᱚᱜ ᱜᱤᱭᱟ ᱥᱮ, ᱚᱸᱰᱮ
ᱦᱳᱭ ᱦᱳᱭ᱾ ᱟᱪᱪᱷᱟ, ᱢᱟᱛᱠᱚᱢ ᱫᱚ ᱦᱟᱸᱜ ᱛᱤᱥ ᱦᱟᱸᱜ ᱵᱟᱦᱟᱜ ᱠᱟᱱᱟ ᱵᱚᱞᱮ?
ᱢᱟᱛᱠᱚᱢ ᱫᱚ ᱢᱟᱛᱠᱚᱢ ᱫᱚ ᱚᱱᱟ ᱫᱚ ᱱᱤᱛᱚᱜ ᱫᱚ ᱠᱩᱭ, ᱢᱟᱛᱠᱚᱢ ᱵᱟᱦᱟ ᱫᱚ ᱚᱱᱟ ᱫᱚ ᱪᱟᱵᱟᱭᱱᱟ᱾
ᱟᱪᱪᱷᱟ᱾
ᱟᱯᱨᱤᱞ ᱟᱯᱨᱤᱞ ᱢᱟᱹᱦᱱᱟᱹ ᱠᱚᱛᱮ ᱜᱮ ᱢᱟᱛᱠᱚᱢ ᱫᱚ ᱵᱟᱦᱟᱜᱼᱟ᱾
ᱟᱪᱪᱷᱟ ᱟᱪᱪᱷᱟ᱾
ᱱᱤᱛᱚᱜ ᱫᱚ ᱠᱩᱭᱰᱤ ᱚᱱᱟ ᱨᱤᱱᱟᱜ ᱡᱟᱝ ᱛᱮᱫ ᱚᱱᱟ ᱵᱟᱦᱟ ᱨᱮᱱᱟᱜ ᱡᱟᱝ ᱛᱮᱫ ᱱᱤᱛᱚᱜ ᱫᱚ ᱚᱠᱟ ᱤᱭᱟᱹᱜ ᱛᱩᱫᱩᱜ, ᱚᱱᱟ ᱡᱚ ᱛᱮᱫ, ᱚᱱᱟ ᱠᱩᱭᱰᱤ ᱠᱚ ᱢᱮᱛᱟᱜ ᱠᱟᱱ᱾
ᱦᱳᱭ ᱦᱳᱭ᱾
ᱚᱱᱟ ᱠᱚᱜᱮ ᱱᱤᱛᱳᱜ ᱫᱚ ᱢᱮᱱᱟᱜ ᱟᱠᱟᱜᱼᱟ ᱚᱱᱟ ᱠᱚᱠᱚ ᱦᱟᱞᱟᱝ ᱵᱟᱲᱟᱭᱮᱜᱼᱟ᱾ ᱟᱨᱠᱚ ᱠᱚᱴᱮᱡ ᱪᱷᱟᱰᱟᱣ ᱠᱟᱛᱮ ᱚᱱᱟ ᱫᱟᱹᱞ ᱛᱮᱫ ᱫᱚ ᱠᱚ ᱛᱟᱥᱮ ᱨᱚᱦᱚᱲᱮᱜᱼᱟ ᱟᱨ ᱠᱚ ᱟᱹᱠᱷᱨᱤᱧᱮᱜᱼᱟ, ᱟᱫᱚᱢ ᱠᱚᱫᱚ ᱠᱚ ᱞᱮᱱ ᱚᱪᱚᱭᱮᱜᱼᱟ ᱥᱩᱱᱩᱢ ᱪᱚᱭᱮᱜᱼᱟ ᱠᱚ᱾
ᱟᱪᱪᱷᱟ ᱟᱪᱪᱷᱟ, ᱟᱞᱮ ᱠᱚᱥᱮᱫ ᱫᱚ ᱦᱟᱸᱜ ᱚᱱᱟ ᱥᱩᱱᱩᱢ ᱛᱮᱫ ᱜᱮ ᱦᱟᱹᱡᱩᱜ ᱠᱟᱱᱟ ᱢᱮᱱᱠᱷᱟᱱ ᱪᱮᱫ ᱞᱤᱠᱟ ᱡᱚ ᱢᱮᱱᱟᱜᱼᱟ ᱪᱮᱫ ᱞᱮᱠᱟ ᱠᱩᱸᱭᱰᱤ ᱨᱮᱱᱟᱜ ᱮ ᱫᱟᱹᱨᱤ ᱠᱟᱱᱟ, ᱚᱱᱟ ᱠᱚᱫᱚ ᱦᱟᱸᱜ ᱧᱮᱞ ᱵᱟᱝ ᱦᱩᱭ ᱚᱱᱟ ᱥᱟᱶᱛᱮ ᱢᱟᱛᱠᱚᱢ ᱨᱮᱱᱟᱜ ᱫᱟᱨᱮ ᱵᱟᱝ ᱧᱮᱞ ᱠᱟᱱᱟ ᱢᱮᱱᱠᱷᱟᱱᱼᱼ ᱢᱟᱛᱠᱚᱢ ᱵᱟᱦᱟ ᱫᱚ ᱦᱟᱡᱩᱜᱼᱼ ᱠᱟᱱ ᱜᱮᱭᱟ ᱦᱟᱸᱜ ᱱᱚᱛᱮ ᱫᱚ ᱦᱟᱸᱜ, ᱤᱱᱟᱹᱜ ᱡᱟᱹᱥᱛᱤ ᱫᱚ ᱵᱟᱝ ᱢᱮᱱᱠᱷᱟᱱ ᱟᱞᱮ ᱫᱚᱞᱮ ᱟᱹᱜᱩᱭᱮᱜ ᱠᱟᱱᱟ ᱦᱟᱸᱜ᱾
ᱦᱮᱸᱻ ᱮᱸᱜ
ᱟᱪᱪᱷᱟ ᱚᱱᱛᱮ ᱫᱚ, ᱦᱳᱭ ᱦᱳᱭ, ᱟᱪᱪᱷᱟ, ᱟᱪᱪᱷᱟ ᱟᱯᱮ ᱥᱮᱫ ᱫᱚ ᱠᱟᱭᱨᱟ ᱫᱟᱨᱮ ᱠᱚᱫᱚ ᱢᱮᱱᱟᱜ ᱟᱥᱮ ᱵᱟᱝ?
ᱢᱮᱱᱟᱜ ᱵᱟᱲᱟ ᱟᱠᱟᱫ ᱜᱮᱭᱟ, ᱞᱮᱠᱤᱱ ᱵᱟᱜᱟᱱ ᱠᱚᱫᱚ ᱵᱟᱹᱱᱩᱜ ᱟᱠᱟᱼᱟ᱾
ᱟᱪᱪᱷᱟ, ᱜᱩᱣᱟᱹ ᱫᱟᱨᱤ ᱦᱚᱸ ᱛᱚᱵᱮ ᱢᱮᱱᱟᱜᱼᱟ ᱛᱚᱵᱮ ᱦᱟᱝ?
ᱜᱩᱣᱟᱹ ᱫᱚ ᱟᱞᱮ ᱥᱮᱱ ᱫᱚ ᱵᱟᱞᱮ ᱪᱟᱥᱚᱜᱼᱟ ᱡᱟᱹᱥᱛᱤ ᱫᱚ, ᱟᱹᱰᱤ ᱢᱤᱫ ᱵᱟᱨ ᱦᱚᱲ ᱜᱮᱠᱚ ᱪᱟᱥᱚᱜᱼᱟ ᱜᱩᱣᱟᱹ ᱠᱚᱫᱚ ᱜᱩᱣᱟᱹ ᱚᱱᱟ ᱠᱚᱫᱚ᱾
ᱟᱪᱪᱷᱟ, ᱟᱪᱪᱷᱟ, ᱟᱪᱪᱷᱟ
ᱟᱞᱮ ᱥᱮᱱ ᱫᱚ ᱡᱟᱹᱥ ᱛᱮᱫᱚ ᱚᱱᱟ ᱡᱚᱢ ᱡᱤᱱᱤᱥ ᱠᱚᱜᱮ ᱢᱮᱱᱟᱜ ᱵᱟᱲᱟ ᱠᱟᱜᱼᱟ ᱟᱨ ᱟᱞᱮ ᱥᱮᱱ ᱫᱚ, ᱚᱱᱟ ᱢᱩᱨᱩᱩᱜ ᱥᱟᱠᱟᱢ ᱠᱚ ᱢᱮᱛᱟᱜ ᱠᱟᱱ, ᱚᱱᱟ ᱫᱚ ᱚᱱᱟ ᱢᱩᱨᱩᱩᱜ ᱥᱟᱠᱟᱢ ᱫᱚ ᱦᱮᱡ ᱠᱟᱛᱮ,
ᱦᱳᱭ,
ᱢᱤᱫ ᱵᱮᱸᱰᱮᱞ ᱠᱟᱛᱮᱫ, ᱢᱤᱫ ᱛᱚᱦᱚᱵ ᱠᱟᱛᱮᱫ ᱠᱳ, ᱵᱟ ᱤᱭᱟᱹ ᱛᱚᱞᱟ ᱚᱱᱟ ᱫᱚᱠᱚ ᱛᱟᱥᱮ ᱨᱚᱦᱚᱲ ᱠᱟᱛᱮᱫ ᱠᱚ ᱛᱚᱞᱟ ᱟᱨᱠᱚ ᱟᱹᱠᱷᱨᱤᱧᱟ,
ᱟᱪᱪᱷᱟ, ᱢᱩᱨᱩᱫ ᱥᱟᱠᱟᱢ ᱛᱮᱫᱚ ᱪᱮᱫ, ᱪᱮᱫ ᱦᱩᱭᱩᱜᱼᱟ?
ᱚᱱᱟ ᱛᱮᱫᱚ ᱵᱤᱲᱤ ᱪᱩᱴᱤ ᱠᱚᱜᱮ ᱵᱮᱱᱟᱜ ᱠᱟᱱᱟ, ᱯᱩᱸᱜ
ᱟᱪᱪᱷᱟ ᱟᱪᱪᱷᱟ, ᱟᱪᱪᱷᱟ ᱧᱮᱞᱜᱮ ᱵᱟᱝ ᱧᱮᱞ ᱦᱩᱭᱩ ᱟᱠᱟᱱᱟ ᱚᱱᱟ ᱫᱚ ᱦᱟᱸᱜ,
ᱟᱪᱪᱷᱟ, ᱚᱱᱛᱮᱱ ᱠᱚ ᱱᱚᱛᱮ ᱟᱞᱮ ᱥᱮᱱ ᱠᱚ ᱦᱮᱡ ᱵᱟᱲᱟᱜ ᱜᱮᱭᱟ ᱥᱮ, ᱯᱮᱲᱟ ᱦᱚᱲ ᱠᱚ ᱢᱮᱱᱟᱜ ᱟᱠᱟᱫ ᱠᱚᱣᱟ,
ᱟᱪᱪᱷᱟ ᱟᱪᱪᱷᱟ ᱟᱪᱪᱷᱟ, ᱟᱞᱮ ᱠᱚ ᱥᱮᱫ ᱫᱚ ᱚᱱᱠᱟ ᱫᱚ, ᱚᱱᱠᱟᱱ ᱫᱟᱨᱮ ᱠᱚᱫᱚ ᱵᱟᱹᱱᱩᱜᱼᱟ ᱦᱟᱸᱜ, ᱢᱮᱱᱠᱷᱟᱱ ᱥᱟᱨᱡᱚᱢ ᱫᱚ ᱢᱮᱱᱟᱜᱼᱟ, ᱥᱟᱨᱡᱚᱢ ᱫᱟᱨᱮ ᱢᱮᱱᱟᱜᱼᱟ᱾ ᱚᱱᱟ ᱠᱟᱥᱢᱟᱨ ᱠᱚ, ᱵᱚᱠᱚᱢ ᱠᱚ, ᱥᱟᱶᱛᱮ ᱠᱟᱭᱨᱟ, ᱜᱩᱣᱟᱹ ᱟᱨ ᱢᱟᱫ ᱠᱚ ᱢᱮᱱᱟᱜᱼᱟ, ᱥᱟᱶᱛᱮ ᱟᱭᱢᱟ ᱞᱮᱠᱟᱱᱟᱜ ᱫᱟᱨᱜᱮ ᱜᱤ ᱢᱮᱱᱟᱜᱼᱟ ᱢᱮᱱᱟᱜ ᱫᱚ᱾ ᱢᱮᱱᱠᱷᱟᱱ ᱚᱱᱟ ᱠᱩᱭᱰᱤ ᱟᱨ ᱢᱟᱛᱠᱚᱢ ᱫᱟᱨᱮ ᱫᱚ ᱵᱟᱹᱱᱩᱜᱼᱟ᱾ᱟ
ᱦᱮᱸ ᱠᱩᱭᱰᱤ ᱫᱟᱨᱮ ᱢᱟᱛᱠᱚᱱ ᱫᱟᱨᱮ ᱫᱚ ᱤᱱᱟᱹ ᱠᱚ ᱢᱮᱛᱟᱜᱼᱟ᱾
ᱟᱪ ᱟᱪᱪᱷᱟ, ᱚᱱᱟ ᱜᱮᱠᱚ ᱢᱮᱛᱟᱜᱼᱟ ᱠᱩᱭᱰᱤ ᱟᱨ ᱢᱟᱛᱠᱚᱢ ᱫᱚ?
ᱦᱳᱭ, ᱦᱳᱭ
ᱟᱪᱪᱷᱟ, ᱟᱪᱪᱷᱟ, ᱟᱪᱪᱷᱟ, ᱱᱤᱛ ᱤᱧ ᱵᱟᱰᱟᱭ ᱠᱮᱜᱼᱟ ᱦᱟᱸᱜ,
ᱢᱟᱛᱠᱚᱢ ᱚᱠᱟ ᱚᱱᱟ ᱫᱚ ᱵᱟᱦᱟ, ᱵᱟᱦᱟ ᱢᱟᱲᱟᱝ ᱚᱜᱼᱟ, ᱛᱟᱨᱯᱚᱨᱮ ᱜᱤ ᱠᱩᱭᱰᱤ ᱫᱚ ᱦᱤᱡᱩᱜᱼᱟ ᱚᱱᱟ ᱵᱟᱦᱟ ᱡᱮᱭᱥᱮ ᱠᱤ ᱵᱟᱦᱟ ᱢᱚᱥᱚᱫ ᱡᱟᱦᱟᱱᱟᱜ ᱠᱟ ᱤᱭᱟᱹ ᱠᱩ ᱪᱮᱫ ᱤᱧ ᱢᱮᱱ ᱠᱮᱭᱟ ᱠᱚᱦᱰᱷᱟ ᱠᱚ ᱡᱚᱜᱼᱟ᱾ ᱩᱱ ᱡᱚᱠᱷᱮᱱ ᱵᱟᱦᱟᱼᱟ᱾
ᱦᱳᱭ, ᱦᱳᱭ,
ᱚᱱᱠᱟᱜᱮ ᱚᱱᱟ ᱦᱚᱸ ᱚᱱᱠᱟᱜᱮ ᱚᱱᱟ, ᱢᱟᱛᱠᱚᱢ ᱦᱚᱸ ᱵᱟᱦᱟᱜᱼᱟ ᱵᱟᱦᱟ ᱯᱚᱨᱮ ᱫᱚ ᱠᱩᱭᱰᱤ ᱚᱱᱟ ᱡᱚᱜᱼᱟ ᱡᱮᱢᱚᱱ ᱜᱮ ᱪᱮᱫ ᱞᱮᱠᱟ ᱚᱱᱟ ᱠᱚᱸᱰᱷᱟ ᱠᱚᱵᱚᱱ ᱧᱮᱞᱮᱫᱼᱟ ᱥᱮ᱾
ᱦᱳᱭ, ᱦᱳᱭ᱾
ᱢᱟᱲᱟᱝ ᱨᱮ ᱵᱟᱦᱟᱜᱼᱟ᱾
ᱟᱪᱪᱷᱟ, ᱟᱪᱪᱷᱟ, ᱟᱪᱪᱷᱟ᱾
ᱛᱟᱨᱯᱚᱨᱮ ᱜᱮ ᱚᱱᱟ ᱠᱚᱸᱰᱟ ᱫᱚ ᱡᱚᱜᱼᱟ ᱚᱱᱠᱟᱜᱮ ᱥᱮᱨᱚᱠᱚᱢ ᱚᱱᱠᱟᱜᱮ ᱚᱱᱟ ᱦᱚᱸ ᱚᱱᱠᱟᱜᱮ ᱡᱚᱜᱼᱟ᱾
ᱟᱪᱪᱷᱟ, ᱟᱪᱪᱷᱟ᱾
ᱚᱱᱟ ᱢᱟᱛᱠᱚᱢ ᱵᱟᱦᱟ ᱧᱩᱨᱦᱟᱹ ᱧᱩᱨᱩᱜᱼᱟ ᱚᱱᱟ ᱢᱤᱫ ᱢᱟᱥ ᱯᱚᱨᱮ ᱛᱮᱜᱮ ᱚᱱᱟ ᱠᱚ ᱞᱟᱹᱴᱩᱜᱼᱟ᱾
ᱟᱪᱪᱷᱟ, ᱟᱪᱪᱷᱟ᱾ ᱟᱞᱮ ᱠᱚᱥᱮᱫ ᱫᱚ ᱚᱱᱟ ᱠᱚ ᱫᱟᱨᱮ ᱫᱚ ᱦᱟᱸᱜ ᱵᱟᱹᱱᱩᱜᱼᱟ᱾ ᱚᱱᱟ ᱠᱷᱟᱹᱛᱤᱨ ᱛᱮ ᱚᱱᱟ ᱵᱟᱰᱟᱭ ᱫᱚ ᱵᱟᱹᱱᱩᱜᱼᱟ ᱦᱟᱸᱜ᱾ ᱢᱟ ᱟᱭᱢᱟ ᱥᱟᱨᱦᱟᱣ ᱥᱚᱢᱚᱭ ᱦᱟᱸᱜ ᱦᱩᱭ ᱮᱱᱟ᱾
ᱟᱪᱪᱷᱟ ᱴᱷᱤᱠ ᱜᱮᱭᱟ᱾